ᱡᱚᱦᱟᱨ ᱜᱮ
ᱦᱟᱸ ᱡᱚᱦᱟᱨ ᱜᱮ
ᱵᱮᱥ ᱵᱟᱲᱟ ᱜᱮᱭᱟᱯᱮ
ᱦᱳᱭ ᱵᱮᱥ ᱜᱮᱭᱟ ᱞᱮ ᱜᱚᱰᱚ ᱟᱯᱮ ᱵᱟᱝ ᱪᱮᱫ ᱞᱮᱠᱟ ᱢᱮᱱᱟᱜ ᱵᱟᱲᱟᱯᱮ
ᱦᱳᱭ ᱟᱞᱮ ᱦᱚᱸ ᱱᱤᱛᱚᱜ ᱫᱚ ᱡᱚᱛᱚ ᱠᱚ ᱜᱮ ᱵᱮᱥ ᱜᱮ ᱢᱮᱱᱟᱜ ᱞᱮᱭᱟ ᱟᱨ ᱡᱚᱛᱚ ᱜᱮ ᱵᱮᱥ ᱵᱚᱱ ᱛᱟᱦᱮᱸ ᱞᱮᱱ ᱠᱷᱟᱱ ᱜᱮ ᱱᱟᱯᱟᱭ ᱯᱟᱭ ᱦᱩᱭᱩᱜᱼᱟ ᱦᱚᱭ ᱥᱮ
ᱱᱟᱯᱟᱭ ᱦᱩᱭᱩᱜᱼᱟ ᱦᱳᱭ ᱦᱳᱭ
ᱟᱨ ᱛᱚᱵᱮ ᱠᱤᱫᱩᱵ ᱵᱟᱲᱟᱭᱱᱟᱯᱮ
ᱠᱤᱫᱩᱵ ᱵᱟᱲᱟ ᱫᱚ ᱵᱟᱝ ᱦᱩᱭ ᱠᱟᱱᱟ ᱛᱷᱚᱲᱟ ᱫᱮᱨᱤ ᱧᱚᱜᱼᱟ ᱵᱤᱥ ᱢᱤᱱᱤᱴ ᱜᱟᱱ ᱛᱟᱭᱱᱚᱢ
ᱚ ᱟᱪᱪᱷᱟ ᱟᱪᱪᱷᱟ ᱦᱮᱸ ᱡᱟᱦᱟᱸᱭ ᱠᱚᱫᱚ ᱵᱚᱱ ᱠᱤᱫᱩᱵ ᱞᱟᱦᱟᱜ ᱛᱟᱦᱮᱱᱟ ᱡᱟᱦᱟᱸᱭ ᱫᱚ ᱟᱣᱨᱤ, ᱤᱥᱤᱱ ᱵᱟᱥᱟᱝ ᱫᱚ ᱦᱟᱸᱜ ᱫᱚ ᱦᱩᱭ ᱠᱟᱱ ᱜᱮᱭᱟ ᱴᱷᱤᱠ ᱜᱮᱭᱟ ᱱᱟᱦᱟᱜ ᱟᱞᱮᱭᱟᱜ ᱫᱚ ᱟᱫᱚ ᱱᱟᱦᱟᱜ ᱡᱚᱢ ᱫᱚ ᱱᱟᱦᱟᱜ ᱟᱣᱨᱤᱞᱮ ᱡᱚᱢᱟ᱾
ᱟᱪᱪᱷᱟ ᱟᱞᱮ ᱦᱚᱸ ᱚᱱᱠᱟᱜᱮ ᱤᱥᱤᱱ ᱵᱟᱥᱟᱝ ᱠᱚᱫᱚ ᱦᱩᱭᱮ ᱮᱱᱟ, ᱟᱫᱚ ᱛᱷᱚᱲᱟ ᱜᱟᱱ ᱦᱮᱸ ᱮᱱᱛᱮ ᱱᱮᱛᱟᱨ ᱢᱟ ᱞᱚᱞᱚ ᱠᱟᱱᱟ ᱛᱚ᱾ ᱤᱱᱟᱹᱜ ᱞᱟᱜᱮ ᱞᱚᱜᱮ ᱡᱚᱢ ᱫᱚ ᱛᱷᱚᱲᱟ ᱜᱟᱱ ᱤᱭᱟᱹ ᱧᱚᱜ ᱦᱚᱸ ᱵᱩᱡᱷᱟᱹᱜᱼᱟ ᱟᱲ ᱧᱚᱜ ᱵᱩᱡᱷᱟᱹᱜᱼᱟ ᱛᱚ᱾ ᱚᱱᱟᱛᱮ ᱛᱷᱚᱲᱟ ᱜᱟᱱ ᱨᱟᱱᱡᱚ ᱧᱚᱜ ᱠᱟᱛᱮ
ᱦᱳᱭ ᱟᱨ ᱟᱹᱭᱩᱵ ᱜᱚᱫᱚᱜ ᱠᱟᱱᱟ ᱥᱮ ᱟᱫᱚ ᱵᱟᱝ ᱵᱩᱡ
ᱦᱩᱸ ᱵᱟᱝ ᱵᱩᱡᱷᱟᱹᱜ ᱠᱟᱱᱟ ᱦᱳᱭ᱾ ᱪᱮᱫ ᱠᱚᱯᱮ ᱠᱟᱹᱢᱤ ᱵᱟᱲᱟᱭᱟ?
ᱠᱟᱹᱢᱤ ᱵᱟᱲᱟ ᱛᱚ ᱱᱤᱛ ᱫᱚ ᱱᱟᱜ ᱠᱷᱮᱛ ᱠᱚ ᱥᱮᱱ ᱜᱮ᱾ ᱟᱫᱚ ᱱᱚᱜᱼᱚᱭ ᱦᱟᱸᱜ ᱮᱨ ᱟᱯᱷᱚᱨ ᱦᱩᱭ ᱵᱟᱲᱟ ᱟᱠᱟᱱᱟ ᱟᱨ ᱱᱤᱛᱚᱜ ᱪᱟᱞᱟᱜ ᱠᱟᱱ ᱜᱮᱭᱟ ᱮᱨ ᱟᱯᱷᱚᱨ ᱦᱚᱸ ᱫᱟᱜ ᱠᱚᱜᱮ ᱚᱱᱠᱟ ᱵᱟᱭ ᱡᱟᱹᱲᱤᱭᱟ ᱟᱠᱟᱫ ᱛᱮ ᱱᱚᱜ ᱚᱭ ᱦᱟᱸᱜ ᱵᱤᱞᱚᱢ ᱜᱮᱭᱟᱞᱮ ᱟᱞᱮ ᱫᱚ᱾
ᱟ ᱦᱩᱰᱤᱧ-ᱦᱩᱰᱤᱧ ᱟᱹᱰᱤᱧ ᱦᱟᱨᱟᱣ ᱟᱠᱟᱱᱟ ᱦᱟᱸᱜ ᱜᱟᱹᱪᱷᱤ ᱠᱚᱦᱚᱸ, ᱩᱱᱟᱹᱜ ᱟᱹᱣᱨᱤ ᱦᱟᱨᱟᱜᱼᱟ᱾ ᱟᱫᱚ ᱚᱱᱟ ᱤᱭᱟᱹᱛᱮ ᱦᱟᱸᱜ ᱮᱦᱚᱵ ᱫᱚ ᱟᱹᱣᱨᱤ ᱦᱩᱭᱩᱜᱼᱟ ᱚᱱᱠᱟ ᱫᱟᱜ ᱜᱮ ᱵᱟᱭ ᱡᱟᱹᱲᱤᱭᱮᱫ ᱠᱟᱱᱟ ᱡᱮ ᱠᱷᱮᱛ ᱠᱚ ᱯᱮᱨᱮᱡᱚᱜᱼᱟ, ᱢᱮᱱᱛᱮ ᱱᱟᱦᱮᱞ ᱠᱚ ᱞᱟᱜᱟᱜᱼᱟ ᱟᱨ ᱟᱯᱮ ᱫᱚ
ᱟᱞᱮ ᱫᱤᱥᱚᱢ ᱫᱚ ᱞᱟᱦᱟ ᱠᱷᱚᱱᱜᱤ ᱟᱹᱰᱤ ᱫᱚᱢᱮ ᱫᱟᱜ ᱠᱮᱜᱟᱭ᱾ ᱡᱟᱨ ᱡᱟᱨᱮ ᱜᱚᱴᱟ ᱥᱤᱧ ᱜᱚᱴᱟ ᱧᱤᱫᱟᱹ ᱚᱱᱠᱟᱭ ᱫᱟᱜᱟᱭ᱾ ᱚᱱᱠᱟ ᱜᱷᱟᱱᱟ ᱚᱴᱟᱜ ᱜᱟᱱᱮ ᱫᱟᱨᱷᱟᱨᱩᱱᱟ ᱟᱨᱦᱚᱸ ᱫᱟᱜᱟᱭ ᱚᱱᱠᱟ ᱢᱟᱱᱮ ᱱᱚᱱ ᱥᱴᱚᱯᱮ ᱫᱟᱜ ᱮ ᱠᱟᱱ ᱛᱟᱦᱮᱱᱟᱭ ᱟᱫᱚ
ᱦᱳᱭ
ᱛᱤᱨᱤᱥ ᱡᱩᱱ ᱛᱟᱭᱱᱚᱢ ᱠᱷᱚᱱ ᱫᱚ ᱥᱤᱛᱩᱝ ᱦᱟᱛᱟᱲ ᱠᱫ ᱛᱤᱧ ᱦᱟᱹᱵᱤᱡ, ᱯᱩᱱ ᱫᱤᱱ ᱜᱟᱱ᱾
ᱟᱫᱚ ᱛᱚᱵᱮ ᱨᱚᱦᱚᱭ ᱠᱚᱫᱚ ᱯᱮ ᱮᱛᱚᱦᱚᱵ ᱮᱱᱟ?
ᱦᱮᱸ ᱨᱚᱦᱚᱭ ᱠᱚᱫᱚ ᱮᱛᱚᱦᱚᱵ ᱦᱩᱭᱱᱟ᱾ ᱟᱫᱚᱢ ᱠᱚᱫᱚ ᱠᱚ ᱨᱚᱦᱚᱭ ᱵᱟ ᱵᱟᱨᱟᱵᱟᱨᱤ ᱵᱟᱲᱟ ᱠᱮᱫᱟ ᱠᱚ᱾ ᱟᱠᱫᱚᱢ ᱠᱚᱫᱚ ᱮᱱ ᱜᱮᱞᱮ ᱤᱭ ᱟᱞᱮ ᱢᱟ ᱞᱟᱦᱟ ᱜᱮᱞᱮ ᱤᱭᱟᱹ ᱟᱠ ᱠᱟᱱᱛᱮ ᱛᱷᱚᱲᱟ ᱜᱟᱱ ᱩᱥᱟᱹᱨᱟ ᱪᱩᱜᱩᱲ ᱧᱚᱜ ᱜᱮᱞᱮ ᱨᱚᱦᱚᱭ ᱠᱮᱫᱟ ᱟᱞᱮ ᱱᱮᱥ ᱫᱚ ᱞᱟᱦᱟ ᱠᱷᱚᱱᱮ ᱫᱟᱜ ᱮᱫᱟ ᱵᱟᱝ? ᱟᱨ ᱟᱞᱮ ᱟᱞᱮ ᱫᱤᱥᱚᱢ ᱢᱟ ᱚᱱᱠᱟ ᱞᱮᱠᱟ ᱢᱟᱱᱮ ᱡᱟᱦᱟᱱ ᱟᱞᱮ ᱡᱟᱦᱟᱸ ᱤᱧ ᱡᱟᱦᱟᱸ ᱴᱚᱴᱷᱟᱨᱮ ᱢᱤᱱᱟᱹᱧ ᱮᱱᱛᱜ ᱟᱞᱮ ᱴᱚᱴᱷᱟ ᱨᱮᱫᱚ ᱚᱱᱠᱟ ᱞᱮᱠᱟ ᱢᱟᱱᱮ ᱫᱟᱜ ᱨᱮᱱᱟᱜ ᱚᱱᱠᱟᱱ ᱮᱸᱴᱠᱮᱴᱚᱬᱮ ᱜᱮ ᱵᱟᱹᱱᱩᱜᱼᱟ᱾ ᱯᱩᱨᱟᱹ ᱮᱵᱮᱞᱮᱵᱮᱞ ᱫᱟᱜ ᱛᱟᱦᱮᱱᱟ᱾ ᱡᱮᱞᱮᱠᱟ ᱡᱟᱹᱥᱛᱤ ᱡᱩᱫᱤ ᱫᱟᱜ ᱞᱮᱠᱷᱟᱱ ᱥᱮᱨᱢᱟ ᱠᱷᱚᱱᱮ ᱫᱟᱜ ᱞᱮᱠᱷᱟᱱᱡ ᱟᱞᱮ ᱵᱟᱞᱮ ᱨᱚᱦᱚᱭ ᱫᱟᱲᱮᱭᱟᱜᱼᱟ᱾ ᱚᱱᱠᱟᱱ ᱯᱨᱚᱵᱞᱮᱢ ᱦᱩᱭᱩᱜᱼᱟ, ᱥᱟᱱᱟᱢ ᱠᱷᱮᱛ ᱠᱚ ᱩᱱᱩᱢ ᱪᱟᱵᱟᱜᱼᱟ ᱦᱩᱲᱩ ᱠᱚ ᱩᱱᱩᱢ ᱪᱟᱵᱟᱜᱼᱟ᱾
ᱠᱷᱮᱛᱨᱮ ᱠᱟᱱᱟ ᱫᱟᱜ ᱫᱚᱭ ᱫᱟᱜ ᱮᱫ ᱚᱱᱠᱟ ᱠᱷᱮᱛ ᱠᱚᱨᱮ ᱜᱮ ᱵᱟᱝ ᱞᱟᱜᱟᱜ ᱠᱟᱱᱟ ᱟᱫᱚ ᱥᱤ ᱵᱟᱛᱟᱨ ᱦᱚᱸ ᱚᱱᱠᱟ ᱛᱮᱫᱚ ᱵᱟᱝ ᱡᱩᱛᱩᱜ ᱠᱟᱱᱟ ᱚᱛ ᱦᱟᱥᱟ ᱠᱚ ᱢᱚᱸᱡᱽ ᱛᱮ ᱞᱚᱦᱚᱫᱚᱜ ᱠᱷᱟᱱ ᱮᱛᱮ ᱢᱚᱸᱡᱽᱛᱮ ᱥᱤᱜᱼᱟ᱾ ᱟᱨ ᱢᱚᱸᱡᱽ ᱛᱮᱜᱮ ᱵᱟᱝ ᱞᱚᱦᱚᱫᱚᱜ ᱠᱟᱱᱟ ᱚᱱᱟ ᱟᱹᱭᱠᱟᱹᱣᱛᱮ ᱥᱤᱭᱳᱜ ᱠᱚᱦᱚᱸ ᱵᱟᱭ ᱜᱟᱱᱚᱜ ᱠᱟᱱᱟ᱾
ᱟᱪᱪᱷᱟ ᱦᱮᱸ
ᱢᱤᱫ ᱱᱚᱣᱟ ᱵᱚᱨᱥᱟ ᱪᱟᱥᱜᱤ ᱢᱤᱫ ᱫ ᱜᱮ ᱥᱮ ᱱᱤᱨᱚᱱ ᱪᱟᱥ ᱦᱚᱸᱯᱮ ᱪᱟᱥᱚᱜᱼᱟ?
ᱚᱱᱟ ᱚᱱᱟ ᱵᱚᱨᱥᱟ ᱪᱟᱥ ᱜᱮ
ᱟᱞᱮ ᱦᱚᱸ ᱚᱱᱠᱟᱜ ᱜᱮ ᱱᱚᱛᱮ ᱫᱚ ᱢᱤᱫ ᱫᱚᱢ ᱜᱮ ᱦᱩᱭᱩᱜ ᱛᱟᱦᱮᱱᱟ, ᱱᱚᱣᱟ ᱵᱚᱨᱥᱟ ᱪᱟᱥ ᱜᱤ᱾
ᱦᱩᱸ
ᱱᱤᱨᱮᱱ ᱪᱟᱥ ᱠᱚᱫᱚ ᱱᱦᱟᱜ ᱵᱟᱝ ᱦᱩᱭᱩᱜᱼᱟ, ᱠᱟᱨᱚᱱ ᱟᱞᱮ ᱫᱚ ᱴᱟᱺᱰᱤ ᱫᱤᱥᱚᱢ ᱠᱟᱱᱟ ᱞᱮᱥᱮ
ᱦᱩᱸ ᱦᱩᱸ
ᱟ ᱤᱭᱟᱹᱛᱮ ᱢᱤᱫ ᱫᱚᱢ ᱜᱮ ᱪᱟᱥ ᱫᱚ ᱦᱩᱭᱩᱜᱳᱼᱟ᱾ ᱚᱱᱟ ᱫᱚ ᱡᱟᱦᱟᱸᱭ ᱚᱱᱠᱟ
ᱦᱩᱸ
ᱦᱳᱭ ᱚᱱᱟ ᱫᱚ ᱫᱟᱜ ᱠᱚᱨᱮᱱᱟᱜ ᱥᱩᱵᱤᱫᱟ ᱠᱚ ᱡᱟᱦᱟᱸᱭᱟᱜ ᱛᱟᱦᱮᱱ ᱠᱟᱱᱟ ᱥᱮ ᱚᱱᱟ ᱚᱱᱟ ᱠᱚᱨᱮ ᱫᱚ ᱮᱱᱛᱮᱜ ᱠᱚ ᱪᱟᱥᱮᱫ ᱠᱟᱱ ᱜᱮᱭᱟ ᱵᱟᱵᱟᱨᱷᱟ ᱠᱟᱛᱮ ᱟᱨ ᱡᱟᱦᱟᱸᱨᱮ ᱫᱟᱜ ᱠᱚ ᱨᱮᱱᱟᱜ ᱥᱩᱵᱤᱫᱷᱟ ᱵᱟᱹᱱᱩᱜᱼᱟ ᱥᱮ ᱚᱱᱠᱟ ᱱᱟᱹᱭ ᱱᱟᱞᱟ ᱠᱩᱧ ᱠᱚ ᱵᱟᱹᱱᱩᱜ ᱛᱟᱵᱚᱱᱟ ᱠᱷᱟᱱ ᱵᱟᱨᱫᱚᱢ ᱫᱚ ᱪᱮᱠᱟ ᱠᱟᱛᱮᱫ ᱪᱟᱥᱚᱜᱼᱟ ᱟᱨ ᱠᱩᱧ ᱜᱟᱹᱰᱭᱟᱹ ᱠᱚᱛᱮ ᱦᱚᱸᱚᱸ ᱮᱱᱛᱮᱫ ᱱᱟᱦ ᱪᱟᱥ ᱫᱚ ᱵᱟᱭ ᱜᱟᱱᱚᱜ ᱠᱟᱱᱟ ᱦᱳᱭᱥᱮ ᱪᱮᱫᱟᱜ ᱥᱮ ᱥᱮᱨᱢᱟ ᱡᱟᱹᱲᱤ ᱫᱟᱜ ᱫᱚ ᱡᱩᱫᱟᱹ ᱟᱨ ᱦᱳᱭ ᱠᱩᱧ ᱜᱟᱹᱰᱤᱭᱟ ᱫᱟᱜ ᱨᱟᱠᱟᱵ ᱠᱟᱛᱮᱫ ᱪᱟᱥ ᱡᱩᱫᱟᱹ ᱟᱫᱚ ᱚᱱᱮ ᱚᱱᱠᱟ ᱞᱮᱠᱟᱛᱮ ᱡᱟᱦᱟᱸᱨᱮ ᱟᱹᱛᱩ ᱫᱤᱥᱚᱢ ᱠᱚ ᱡᱟᱦᱟᱸ ᱥᱮᱫ ᱫᱚ ᱮᱱᱛᱮ ᱡᱚᱨᱠᱟ ᱜᱮ ᱛᱟᱦᱮᱱ ᱠᱟᱱ ᱛᱟᱠᱚᱣᱟ ᱡᱮᱢᱚᱱ ᱞᱤᱧ ᱞᱟᱹᱭ ᱞᱮᱠᱷᱟᱡ ᱵᱚᱞᱮ ᱤᱭ ᱜᱮ ᱵᱟᱹᱭᱦᱟᱹᱲ ᱠᱷᱮᱛ ᱡᱮᱢᱚᱱ ᱞᱚᱦᱚᱫ ᱜᱮ ᱛᱟᱦᱮᱱ ᱠᱟᱱᱟ ᱫᱟᱜ ᱠᱚ ᱯᱮᱨᱮᱡ ᱜᱮ ᱛᱟᱦᱮᱱ ᱠᱟᱱᱟ ᱚᱱᱠᱟᱱ ᱩᱱᱠᱩ ᱫᱚ ᱵᱚᱪᱷᱚᱨ ᱨᱮ ᱵᱟᱨ ᱫᱚᱢ ᱠᱚ ᱪᱟᱥ ᱫᱟᱲᱮᱭᱟᱜᱼᱟ ᱦᱳᱭᱥᱮ
ᱴᱷᱤᱠ ᱦ ᱵᱟᱨᱫᱚᱢ ᱦ ᱱᱚᱛᱮ ᱟᱞ ᱦᱮᱸ
ᱦᱳᱭ ᱞᱟᱭ ᱵᱤᱱ
ᱪᱮᱫ ᱯᱮ ᱢᱮᱡ ᱠᱟᱱᱟ
ᱦᱳᱭ ᱢᱮᱱᱳ ᱟᱞᱤᱧ ᱵᱚᱞᱮ ᱦᱩᱲᱩ ᱫᱚ ᱪᱮᱫ ᱠᱚ ᱦᱩᱲᱩ ᱯᱮ ᱨᱚᱦᱚᱭ ᱛᱟᱦᱮᱱᱟ
ᱟᱞ ᱟᱞᱮ ᱫᱤᱥᱚᱢ ᱫᱚ ᱦᱩᱲᱩ ᱫᱚ ᱟᱭᱢᱟ ᱞᱮᱠᱟᱱ ᱦᱩᱲᱩ ᱢᱮᱱᱟᱜᱼᱟ ᱡᱮᱞᱮᱠᱟ ᱟᱞᱮ ᱫᱤᱥᱚᱢ ᱫᱚ ᱦᱩᱲᱩ ᱫᱚ ᱟᱭᱢᱟ ᱞᱮᱠᱟᱱ ᱦᱩᱲᱩ ᱜᱮᱞᱮ ᱨᱚᱦᱚᱭᱟᱞᱮ ᱟᱸᱡᱚᱢᱚᱜ ᱠᱟᱱᱟ ᱨᱚᱲ ᱢᱚᱡᱽ ᱜᱮ
ᱦᱳᱭ ᱵᱮᱥ ᱛᱮᱜᱮ ᱟᱹᱵᱤᱱ ᱵᱤᱱ ᱟᱸᱡᱚᱢᱭᱟ?
ᱦᱳᱭᱳᱭᱸᱚᱢᱸᱡᱚᱢᱚᱜ ᱠᱟᱱ
ᱟᱸᱡᱚᱢ ᱜᱮ ᱟᱵᱮᱱ ᱦᱩᱸ ᱦᱮᱸ ᱢᱟ ᱞᱟᱹᱭᱵᱮᱱ
ᱦᱩᱸ ᱦᱮᱸ ᱢᱤᱢᱤᱛᱴᱟ, ᱜ ᱫᱤᱥᱚᱢ ᱨᱮᱫᱚ ᱦᱩᱲᱩ ᱫᱚ ᱚᱱᱠᱟᱠ ᱟᱭᱢᱟᱞᱠᱟᱱ ᱦᱩᱲᱩ ᱜᱮᱞᱮ ᱪᱟᱥᱟ ᱛᱟᱦᱚᱞᱮ ᱡᱠᱟ ᱨᱚᱧᱡᱤᱛ ᱦᱩᱲᱩ ᱟᱨᱟᱜ ᱦᱩᱲᱩ ᱵᱩᱨᱱᱤ ᱦᱩᱲᱩ ᱫᱩᱥᱨᱤ ᱦᱩᱲᱩ ᱞᱟᱞᱵᱚᱣᱟ ᱜᱳᱵᱤᱱᱫᱚ ᱵᱷᱳᱜᱽ ᱥᱚᱨᱱᱚ ᱚᱱᱟ ᱠᱚᱫᱚᱞᱮ ᱪᱟᱥ ᱜᱮᱭᱟᱞᱮ
ᱦᱳᱭ
ᱚᱱᱟ ᱠᱚᱫᱚᱞᱮ ᱪᱟᱥ ᱜᱮᱭᱟ ᱢᱟᱱᱮ ᱠᱚᱢᱚᱱᱟ ᱫᱚ ᱪᱟᱞᱟᱜ ᱠᱟᱱᱟ ᱠᱚᱫᱚ ᱪᱟᱥ ᱫᱚ
ᱦᱳᱭ ᱟᱹᱰᱤ ᱵᱮᱥ ᱵᱮᱱ ᱞᱟᱹᱭ ᱠᱮᱫᱮᱜᱼᱟ ᱢᱮᱱᱠᱷᱟᱱ ᱦᱳᱭ ᱚᱱᱟ ᱜᱮᱞᱤᱧ ᱞᱟᱹᱭᱮᱫᱼᱟ ᱟᱹᱰᱤ ᱵᱮᱥ ᱵᱤᱱ ᱞᱟᱹᱭ ᱠᱮᱜᱼᱟ ᱦᱩᱲᱩ ᱨᱮᱱᱟᱜ ᱧᱩᱛᱩᱢ ᱢᱮᱱᱠᱷᱟᱱ ᱦᱟᱸᱜ ᱵᱟᱨᱭᱟ ᱯᱮᱭᱟ ᱦᱩᱲᱩ ᱨᱮᱱᱟᱜ ᱧᱩᱛᱩᱢ ᱫᱚ ᱱᱟᱦᱟᱸᱜ ᱵᱟᱝᱞᱤᱧ ᱟᱸᱡᱚᱢ ᱵᱟᱲᱟ ᱟᱠᱟᱫ ᱛᱟᱦᱮᱱᱟ ᱱᱚᱜᱼᱚᱭ ᱦᱟᱸᱜ ᱯᱳᱭᱞᱳ ᱞᱤᱧ ᱟᱸᱡᱚᱢᱮᱫᱼᱟ ᱡᱮᱢᱚᱱ ᱚᱱᱟᱨᱮ ᱟᱨᱦᱚᱸ ᱵᱟᱨᱭᱟ ᱯᱮᱭᱟ ᱦᱩᱲᱩ ᱢᱮᱥᱟᱭᱱᱟ ᱚᱱᱟ ᱚᱱᱟ ᱠᱚᱫᱚ ᱟᱞᱮᱥᱱ ᱦᱚ ᱦᱩᱭᱩᱜ ᱜᱮᱭᱟ, ᱡᱮᱢᱚᱱ ᱵᱮᱱ ᱞᱟᱹᱭᱠᱮᱜᱼᱟ ᱜᱳᱵᱤᱱᱫᱚ ᱵᱷᱳᱜᱽ ᱚᱱᱟ ᱦᱚᱞᱮ ᱪᱟᱥ ᱤᱭᱟᱹ ᱟᱨ ᱡᱮᱢᱚᱱ ᱵᱤᱱ ᱞᱟᱹᱭ ᱠᱮᱜ-ᱟ ᱥᱚᱨᱱᱚ᱾
ᱦᱩᱸ
ᱚᱱᱟ ᱦᱚᱞᱮ ᱪᱟᱥ ᱜᱮᱭᱟ ᱟᱨ ᱢᱤᱫᱴᱮᱱ ᱦᱳᱱᱟ ᱞᱚᱞᱟᱴ ᱵᱟᱹᱭᱦᱟᱹᱲ ᱟᱨ ᱵᱟᱹᱫ ᱡᱟᱦᱟᱸ ᱪᱮᱛᱟᱱ ᱨᱮᱞᱮ ᱪᱟᱥ ᱛᱟᱦᱮᱱᱟ ᱱᱮᱛᱟᱨ ᱢᱟ ᱵᱟᱹᱫᱽ ᱠᱷᱮᱛ ᱨᱮᱦᱚᱸ ᱥᱚᱨᱱᱚ ᱠᱚᱠᱚ ᱪᱟᱥᱮᱫ ᱠᱟᱱ ᱜᱮᱭᱟ ᱦᱳᱭ ᱟᱫᱚ ᱚᱱᱟ ᱡᱟᱦᱟᱵᱮᱱ ᱡᱟᱦᱟᱸ ᱵᱮᱤᱱ ᱞᱟᱹᱭ ᱠᱮᱜᱼᱟ ᱥᱚᱨᱱᱚ ᱟᱨ ᱜᱚᱵᱤᱱᱫᱩ ᱵᱷᱳᱜ ᱵᱟᱹᱜᱤ ᱠᱟᱛᱮᱜ ᱵᱟᱨᱭᱟ ᱯᱮᱭᱟ ᱧᱩᱛᱩᱢ ᱵᱮᱱ ᱞᱟᱹᱭ ᱞᱟᱹᱭ ᱠᱮᱫᱮᱜᱼᱟ ᱚᱱᱟ ᱦᱩᱲᱩ ᱫᱚ ᱪᱮᱫ ᱞᱮᱠᱟ ᱦᱩᱲᱩ ᱛᱟᱦᱮᱱᱟ ᱱᱚᱶᱟ ᱠᱚᱠᱟᱜᱮ ᱥᱮ ᱚᱱᱟ ᱨᱮᱱᱟᱜ ᱫᱚ ᱡᱩᱫᱟᱹᱭᱟ ᱨᱚᱝ ᱠᱚ
ᱡᱮᱞᱮᱠᱟ ᱦᱮᱸᱫᱮ ᱦᱩᱲᱩ ᱫᱚ ᱟᱠᱟᱹ ᱡᱟᱹᱛᱜ ᱜᱮ ᱦᱮᱸᱫᱮ ᱜᱮᱭᱟ ᱚᱱᱟ ᱨᱮᱱᱟᱜ ᱫᱚ ᱡᱚᱢ ᱵᱟᱲᱟ ᱟᱹᱰᱤ ᱥᱤᱵᱤᱞᱟ ᱢᱚᱸᱡᱽ ᱢᱮᱱᱟᱜᱼᱟ ᱵᱩᱨᱱᱤ ᱦᱩᱲᱩ ᱵᱩᱨᱱᱤ ᱦᱩᱲᱩ ᱫᱚ ᱚᱠᱟ ᱞᱮᱠᱟ? ᱴᱷᱟᱴᱷᱟ ᱦᱩᱲᱩ ᱫᱚ ᱛᱷᱚᱲᱟ ᱜᱟᱱ ᱚᱱᱟ ᱠᱚ ᱫᱚ ᱢᱟ ᱠᱟᱹᱴᱤᱡ ᱜᱮᱭᱟ ᱚᱱᱟ ᱠᱚ ᱞᱟᱹᱴᱩ ᱚᱱᱟ ᱫᱚ ᱥᱮᱬᱟ ᱧᱚᱜ ᱜᱮᱭᱟ ᱚᱱᱟ ᱠᱚᱫᱚ ᱵᱩᱨᱱᱭ ᱫᱚ ᱢᱳᱚᱴᱟ ᱧᱚᱜ ᱜᱮᱭᱟ ᱥᱮᱟ ᱧᱚᱜ ᱜᱮᱭᱟ ᱦᱮᱸᱫᱮ ᱦᱩᱲᱩ ᱢᱟᱛᱷᱟ ᱢᱚᱴᱟ ᱧᱚᱜ ᱜᱮ ᱥᱮᱬᱟ ᱧᱚᱜ ᱜᱮᱭᱟ ᱟᱫᱚ ᱤᱭᱟᱹ ᱚᱱᱟ ᱦᱮᱸᱫᱮ ᱦᱩᱲᱩ ᱫᱚ ᱡᱚᱢ ᱵᱟᱲᱟ ᱢᱚᱸᱡᱽ ᱜᱮ ᱥᱚᱸᱫᱷᱟᱲ ᱜᱮ ᱥᱤᱵᱤᱞᱟ ᱫᱟᱠᱟ᱾ ᱟᱠᱟ ᱠᱚᱦᱚᱸ ᱟᱨ ᱤᱭᱟᱹ ᱫᱟᱹᱞ ᱪᱮᱫ ᱠᱚ ᱢᱮᱛᱟᱜᱼᱟ, ᱵᱩᱨᱱᱤ ᱦᱩᱲᱩ ᱫᱚ ᱚᱱᱟ ᱫᱚ ᱫᱟᱠᱟ ᱠᱟᱛᱮᱫ ᱫᱚ, ᱫᱟᱠᱟ ᱠᱟᱛᱮᱫ ᱚᱱᱠᱟ ᱫᱚ ᱵᱟᱞᱠᱚ ᱡᱚᱢᱟ᱾ ᱟᱫᱚ ᱡᱮᱞᱮᱠᱟ ᱵᱨᱮᱠᱯᱷᱟᱥᱴ ᱞᱟᱹᱜᱤᱫ ᱢᱟᱱᱮ ᱚᱱᱟ ᱫᱚ, ᱡᱚᱣᱟᱹᱱ ᱡᱚᱣᱟᱹᱱ ᱜᱮᱭᱟ ᱵᱟᱝ, ᱤᱭᱟᱹ ᱪᱮᱫᱞᱮᱠᱟ ᱛᱷᱚᱲᱟ ᱠᱚ ᱢᱮᱱ ᱜᱮᱭᱟ ᱴᱷᱟ ᱴᱷᱟ ᱢᱟᱱᱮ ᱡᱚᱭᱮᱱᱴ ᱥᱤᱥᱴᱮᱢ ᱜᱮᱭᱟ᱾ ᱵᱮᱨᱮᱠᱯᱷᱟᱥ ᱪᱮᱫᱠᱟ